ᱦᱮᱸ ᱢᱮᱥᱮᱡ ᱧᱮᱞᱮ ᱛᱟᱦᱮᱸ ᱪᱮᱠᱮᱜ ᱛᱟᱦᱮᱸᱜ ᱤᱧ ᱢᱤᱫᱴᱟᱝ ᱠᱚᱲᱟᱣᱟᱜ᱾ ᱵᱩᱡᱽ ᱫᱟᱲᱮᱭᱟᱜ ᱛᱟᱦᱮᱸ
ᱦᱮᱸ ᱛᱚ ᱵᱮᱥ ᱵᱟᱲᱟ ᱜᱮᱭᱟᱢ?
ᱦᱩᱸ ᱵᱮᱥ ᱵᱟᱲᱟ ᱜᱮ᱾
ᱛᱚ ᱚᱲᱟᱜ ᱥᱮᱜ ᱨᱮᱜᱮ?
ᱦᱮᱸ ᱚᱲᱟᱜ ᱥᱮᱜ ᱨᱮᱜᱮ ᱱᱤᱭᱟᱹ ᱜᱟᱹᱲᱤᱡ ᱫᱚ᱾ ᱚᱱᱛᱮ ᱥᱩᱨ ᱧᱚᱜ ᱨᱮᱜᱮ ᱯᱩᱨᱟᱹ ᱚᱲᱟᱜ ᱠᱷᱚᱱᱟᱜ ᱦᱚᱸ ᱴᱟᱣᱟᱨ ᱵᱟᱭ ᱧᱟᱢ ᱛᱤᱧᱟᱹ ᱛᱚ᱾
ᱛᱟᱦᱞᱮ ᱛᱤᱥᱮᱢ ᱨᱩᱣᱟᱹᱲ ᱠᱟᱱᱟ ᱢᱮᱫᱽᱱᱟᱯᱩᱨ ᱵᱟᱡᱟᱨ ᱥᱮᱜ?
ᱨᱩᱣᱟᱹᱲ ᱫᱚ ᱦᱟᱯᱮ ᱱᱚᱜᱼᱚᱭ ᱱᱤᱭᱟᱹ ᱠᱚᱴᱟ ᱫᱤᱱ ᱱᱚᱣᱟ ᱠᱚ ᱠᱟᱹᱢᱤ ᱛᱟᱨᱯᱚᱨ ᱦᱟᱱᱮ ᱫᱩᱲᱩᱵ ᱥᱩᱨ ᱨᱮᱱᱟᱜ ᱜᱟᱞᱢᱟᱨᱟᱣ ᱚᱱᱟ ᱴᱟᱜ ᱨᱮᱱᱟᱜ ᱦᱚᱧ ᱢᱚᱱᱮ ᱠᱟᱫᱟ ᱛᱟᱦᱞᱮ ᱚᱱᱟ ᱠᱚᱦᱚᱸ ᱠᱚᱨᱟᱣ ᱦᱚᱴᱚ ᱠᱟᱜ ᱦᱩᱭᱩᱜᱼᱟ᱾ ᱛᱟᱯᱚᱨ ᱦᱟᱱᱤ ᱩᱪᱤᱱᱛᱚ ᱥᱮᱜ ᱤᱧ ᱢᱚᱱᱮ ᱠᱟᱫᱟ ᱪᱟᱞᱟᱣ ᱩᱱᱤᱧ ᱢᱮᱱ ᱠᱟᱣᱫᱮ ᱛᱟᱦᱮᱸᱜᱼᱟ᱾ ᱟᱭᱟᱜ ᱤᱛᱩᱱ ᱟᱥᱲᱟ ᱥᱮᱫ ᱤᱛᱩᱱ ᱟᱥᱲᱟ ᱥᱮᱜ ᱨᱮ ᱱᱤᱭᱟᱹ ᱯᱟᱹᱴᱷᱩᱣᱟᱹ ᱠᱚ᱾
ᱦᱮᱸ
ᱛᱟᱦᱚᱞᱮᱧ ᱢᱮᱛᱟᱭ ᱠᱟᱱᱟ ᱚᱝᱠᱟ ᱠᱚ ᱫᱟᱲᱮᱭᱟᱜᱼᱟ ᱠᱚ ᱠᱤ?
ᱟᱪᱪᱷᱟ
ᱟᱫᱚᱭ ᱞᱟᱹᱭᱫᱟ ᱴᱷᱤᱠ ᱟᱪᱷᱮ ᱞᱟᱹᱭᱫᱟᱭ ᱴᱤ ᱟᱭ ᱥᱤ ᱥᱟᱞᱟᱜ ᱜᱟᱞᱢᱟᱨᱟᱣ ᱫᱚ ᱜᱟᱞᱢᱟᱨᱟᱣ ᱠᱟᱫᱟ ᱟᱫᱚ ᱴᱤ ᱟᱭ ᱥᱤ ᱜᱮ ᱪᱮᱫ ᱮ ᱢᱮᱱ ᱠᱟᱣᱫᱮᱭᱟ ᱚᱱᱟᱜᱮ ᱦᱳᱭᱳ ᱠᱟᱱᱟ ᱢᱮᱱ ᱠᱟᱛᱷᱟ᱾
ᱚᱪᱤᱱᱛᱚ ᱫᱚ ᱢᱟᱪᱮᱫ ᱟᱠᱟᱱᱟᱭ ᱥᱮ ᱪᱮᱫ?
ᱦᱮᱸ ᱢᱟᱪᱮᱫ ᱟᱠᱟᱱᱟᱭ ᱱᱤᱛᱚᱜ ᱫᱚ ᱵᱷᱚᱞᱮᱱᱴᱤᱭᱟᱨ ᱢᱟᱪᱮᱫ᱾
ᱦᱮᱸ ᱫᱚᱨᱠᱟᱨ ᱠᱟᱱᱟ᱾
ᱡᱟᱜᱤ ᱤᱱᱟᱹ ᱜᱮ᱾ ᱟᱫᱚ ᱩᱝᱠᱩ ᱠᱚᱪᱤᱝ ᱨᱮᱱᱟᱜ ᱟᱞᱮᱠᱟᱛᱮ ᱡᱟᱸᱦᱟ ᱞᱮᱠᱟ ᱯᱷᱤᱥ ᱠᱚ ᱦᱟᱛᱟᱣᱮᱜ ᱛᱟᱠᱚ ᱜᱟᱨᱡᱮᱱ ᱴᱷᱮᱜ ᱠᱷᱚᱱᱟᱜ ᱤᱱᱟᱹ ᱠᱚᱜᱮ ᱠᱚ ᱦᱟᱹᱴᱤᱧ ᱡᱚᱝ ᱠᱟᱱᱟ ᱟᱨᱠᱤ᱾
ᱡᱟᱜᱮ ᱵᱟᱨ ᱯᱮ ᱦᱟᱡᱟᱨ ᱠᱟᱛᱮ ᱨᱮᱦᱚ ᱦᱳᱭᱳᱜ ᱠᱟᱱ ᱛᱟᱠᱚᱣᱟ ᱤᱱᱟᱹᱜᱮ
ᱦᱮᱸ ᱤᱢᱱᱤ, ᱦᱮᱸ ᱤᱢᱱᱤᱼᱤᱢᱱᱤ ᱠᱷᱚᱱ ᱫᱚ ᱡᱟᱜᱮ ᱜᱤᱫᱽᱨᱟᱹ ᱦᱚᱸᱠᱚ ᱥᱮᱬᱟᱭᱟ ᱟᱨ ᱜᱤᱫᱽᱨᱟᱹ ᱦᱚᱸᱠᱚ ᱥᱮᱬᱟᱭᱟ᱾
ᱜᱤᱫᱽᱨᱟᱹ ᱦᱚᱸᱠᱚ ᱥᱮᱬᱟᱭᱟ, ᱱᱤᱡᱟᱨᱟᱜ ᱠᱟᱞᱪᱟᱨ ᱦᱚᱸ ᱛᱟᱦᱮᱱᱟ ᱮᱠᱴᱤᱵᱷ ᱨᱮᱢ ᱛᱟᱦᱮᱸ ᱞᱮᱱᱟ᱾ ᱟᱪᱪᱷᱟ? ᱵᱟᱠᱷᱟᱱ ᱫᱚ ᱟᱢ ᱡᱩᱫᱤ ᱥᱟᱠᱟᱞ ᱠᱷᱟᱹᱞᱤ ᱪᱟᱥ ᱠᱟᱹᱢᱤ ᱪᱮᱛᱟᱱ ᱨᱮᱜᱮᱢ ᱛᱟᱦᱮᱸᱱᱟ ᱱᱚᱣᱟ ᱠᱚᱫᱚ ᱵᱟᱢ ᱪᱚᱨᱪᱟᱭᱟ ᱛᱟᱦᱚᱞᱮ ᱟᱢᱫᱚ ᱳᱴᱳᱢᱮᱴᱤᱠᱞᱤ ᱧᱮᱞ ᱢᱮ, ᱵᱟᱹᱭ ᱵᱟᱹᱭ ᱛᱮᱢ ᱦᱟᱡᱟᱜᱼᱟ᱾ ᱟᱢ ᱦᱟᱡᱟᱣ ᱟᱢ ᱚᱱᱟ ᱠᱚᱫᱚ ᱡᱷᱚᱛᱚ
ᱦᱳᱭᱼᱦᱳᱭ ᱛᱟᱦᱚᱞᱮ ᱛᱤᱥ ᱠᱚᱛᱮᱢ ᱪᱟᱞᱟᱜᱼᱟ?
ᱟᱫᱚ ᱦᱟᱯᱮ ᱚᱪᱤᱱᱛᱚ ᱫᱚ ᱟᱹᱣᱨᱤ, ᱢᱤᱴᱤᱱ ᱵᱟᱠᱚ ᱠᱚᱨᱟᱣ ᱟᱠᱟᱫᱟ, ᱟᱞᱮ ᱢᱤᱴᱤᱱ ᱞᱮ ᱠᱚᱨᱟᱣ ᱟᱠᱚ ᱢᱟᱪᱮᱫ ᱠᱚ ᱜᱚᱝᱠᱮ ᱠᱚ ᱟᱸ ᱤᱱᱟᱹ ᱛᱟᱭᱱᱚᱢ ᱪᱮᱫ ᱞᱮᱠᱟ ᱪᱮᱫ ᱠᱚ ᱪᱤᱠᱟᱹᱭ ᱮᱫᱟ, ᱟᱫᱚ ᱤᱧᱤᱧ ᱢᱮᱱ ᱩᱛᱟᱹᱨ ᱠᱟᱜ ᱠᱚᱣᱟ, ᱫᱮᱠᱷᱳ ᱤᱧ ᱥᱮᱱᱚᱜ ᱟᱹᱧ ᱢᱮᱥᱮ ᱤᱧ ᱡᱚᱛᱚ ᱠᱤᱪᱩ ᱵᱩᱡᱷᱟᱹᱣ ᱠᱷᱳᱱᱟᱜ ᱫᱚ ᱤᱧ ᱡᱟᱦᱟᱸ ᱞᱮᱠᱟ ᱱᱟᱥᱮᱱᱟᱜ ᱤᱧ ᱞᱟᱹᱭ ᱥᱟᱰᱮ ᱟᱯᱮ ᱠᱟᱱᱟ, ᱚᱱᱟ ᱨᱩᱞᱥ ᱱᱩᱡᱟᱹᱭ ᱞᱮᱠᱟᱛᱮ ᱟᱯᱮ ᱯᱟᱹᱴᱷᱩᱣᱟᱹ ᱠᱩᱞᱤ ᱠᱚᱯᱮ ᱢᱟᱱᱮ ᱛᱤᱱᱟᱹᱜ ᱜᱟᱱ ᱦᱚᱲ ᱥᱮ, ᱛᱤᱱᱟᱹᱜ ᱜᱟᱱ ᱯᱟᱹᱴᱷᱩᱣᱟᱹ ᱠᱚᱭ ᱦᱳᱭᱳᱜ ᱠᱟᱱᱟ ᱠᱚ ᱥᱤᱞᱮᱠᱴ ᱠᱚᱯᱮ, ᱡᱮ ᱚᱠᱚᱭ ᱫᱟᱲᱮᱭᱟᱜᱼᱟᱭ ᱵᱟᱭ ᱫᱟᱲᱮᱭᱟᱜ ᱟᱭ ᱢᱤᱫᱴᱟᱝ ᱟᱡ ᱞᱮᱠᱟᱛᱮ ᱵᱷᱚᱨᱥᱟᱭ ᱟᱹᱭᱠᱟᱹᱣ ᱮᱫᱟᱭ ᱚᱱᱠᱟ ᱞᱮᱠᱟᱱ ᱠᱚ ᱠᱚᱨᱟᱣᱟ, ᱤᱧᱟᱹᱜ ᱡᱮᱢᱚᱱ ᱠᱚ ᱜᱮᱫ ᱠᱮᱫ ᱛᱤᱧᱟᱹ ᱠᱚ ᱱᱚᱣᱟᱴᱟᱜ ᱨᱮ ᱤᱧᱟᱺᱜ ᱯᱚᱱᱭᱟ ᱨᱮ ᱯᱮᱭᱟ ᱠᱚ ᱜᱮᱫ ᱠᱮᱫ ᱛᱤᱧᱟ, ᱠᱟᱨᱚᱱ ᱫᱚ ᱪᱮᱫᱟᱜ ᱢᱟᱥᱮ ᱞᱟᱹᱭ ᱢᱮ ᱤᱧ ᱚᱱᱠᱟ ᱯᱟᱹᱴᱷᱩᱣᱟᱹ ᱟᱛᱮ ᱜᱤᱧ ᱤᱧ ᱚᱱᱟ ᱠᱟᱹᱢᱤ ᱦᱚᱨᱟᱸᱧ ᱮᱛᱚᱦᱚᱵ ᱞᱮᱫ ᱛᱟᱦᱮᱸᱜᱼᱟ᱾ ᱛᱚ ᱧᱮᱞ ᱧᱟᱢᱚᱜ ᱠᱟᱱᱟ ᱚᱱᱟᱨᱮ ᱪᱮᱫ ᱪᱤᱠᱟᱹᱭᱮᱱᱟ? ᱢᱟᱱᱮ ᱤᱧᱟᱹᱜ ᱨᱚᱲ ᱜᱮ ᱥᱟᱸᱜᱮ ᱭᱮᱱᱟ ᱟᱨᱠᱤ? ᱢᱟ ᱱᱟᱜ ᱟᱨ ᱩᱱᱠᱩ ᱫᱚᱠᱚ ᱞᱟᱹᱭᱩᱜ ᱠᱟᱱᱟ ᱛᱚ, ᱡᱮ ᱵᱟᱱᱟᱨ ᱜᱮ ᱥᱚᱢᱟᱱ ᱨᱚᱲ ᱜᱮ ᱫᱚᱨᱠᱟᱨᱚᱜ ᱠᱟᱱᱟ ᱟᱫᱚ ᱛᱟᱦᱮᱞᱮ ᱤᱧ ᱡᱟᱹᱥ ᱛᱤ ᱨᱚᱲ ᱦᱩᱭᱩᱜ ᱠᱟᱱ ᱛᱟᱭᱟ, ᱟᱫᱚ ᱤᱧ ᱥᱟᱶᱛᱮ ᱠᱟᱹᱡ ᱟᱹᱱᱟᱹᱲᱤ ᱠᱚ ᱟᱹᱭᱠᱟᱹᱣ ᱮᱫ ᱠᱷᱟᱹᱛᱤᱨ ᱛᱮ ᱩᱱᱟᱹᱜ ᱵᱟᱠᱚ ᱨᱚᱲ ᱫᱟᱲᱮ ᱫᱟᱲᱮᱜᱟᱜ ᱟ᱾ ᱟ ᱱᱤᱜᱱᱤᱠᱟᱹ ᱨᱮ, ᱦᱩᱸ
ᱠᱟᱹᱴᱤᱡ ᱜᱮᱭᱟ ᱠᱚ
ᱦᱮᱸ ᱮᱡᱽ ᱰᱤᱯᱷᱟᱨᱮᱱᱥ ᱫᱚ ᱟᱹᱰᱤ ᱥᱛᱚᱝ ᱜᱮ ᱛᱟᱸᱦᱮᱱ ᱠᱟᱱᱟ ᱥᱮᱱᱟᱜ ᱚᱱᱟ ᱠᱷᱟᱹᱛᱤᱨ ᱛᱮᱜᱮ ᱩᱱᱠᱳ ᱱᱤᱡᱮ ᱥᱟᱶᱛᱮ ᱢᱟᱱᱮ ᱚᱱᱠᱟ ᱵᱷᱟᱵ ᱛᱮ ᱥᱮ ᱫᱤᱞ ᱫᱟᱲᱮ ᱠᱩᱲᱟᱹᱣ ᱠᱟᱛ
ᱦᱳᱭ ᱦᱳᱭ ᱟᱫᱚ ᱢᱤᱫ ᱵᱟᱨ ᱚᱱᱠᱟ ᱩᱱᱠᱩ ᱥᱟᱞᱟᱜ ᱞᱟᱦᱟᱨᱮ ᱟᱞᱳᱪᱚᱱᱟ ᱛᱟᱦᱮᱸ ᱞᱮᱱ ᱠᱷᱟᱱ,
ᱦᱩᱸ
ᱥᱳᱢᱚᱭ ᱠᱚ ᱵᱟᱹᱱᱩᱜ ᱟᱥᱮ ᱮᱠ ᱛᱳ
ᱦᱩᱸ ᱜᱟᱛᱷᱟ ᱫᱚ ᱤᱱᱟᱹ ᱜᱮ
ᱦᱩᱸ
ᱟᱫᱚ ᱚᱱᱟ ᱛᱟᱛᱤᱨ ᱛᱮ ᱢᱤᱫᱴᱟᱝ ᱵᱟᱭᱤᱠ ᱤᱧ ᱤᱸᱜᱩ ᱟᱠᱟᱫᱟ ᱞᱟᱹᱭ ᱫᱟᱹᱧ ᱫᱟᱬᱟ ᱵᱟᱲᱟ ᱞᱟᱹᱜᱤᱫ ᱫᱚ ᱛᱟ ᱦᱚᱞᱮ ᱚᱱᱟ ᱾ ᱵᱟᱭᱤᱠ ᱛᱮ ᱱᱟᱥᱮᱢ ᱫᱟᱬᱟ ᱵᱟᱲᱟᱭ ᱦᱳᱭᱳᱜᱼᱟ ᱚᱱᱠᱟ ᱞᱮᱠᱟ ᱜᱮ
ᱟᱨ ᱡᱷᱚᱛᱚ ᱦᱚᱲ ᱫᱚ ᱵᱟᱵᱚᱱ ᱨᱚᱲ ᱫᱟᱲᱮᱭᱟᱜᱼᱟ ᱛᱚ ᱵᱤᱥᱤ ᱧᱚᱜ, ᱢᱟᱱᱮ ᱢᱚᱱᱮ ᱨᱮᱵᱚᱱ ᱟᱹᱜᱩᱭᱟ ᱡᱮ ᱦᱮᱸ ᱱᱚᱣᱟ ᱠᱩᱧ ᱨᱚᱲ ᱫᱟᱲᱮᱭᱟᱜ, ᱠᱤᱱᱛᱩᱨ ᱡᱟᱸᱦᱟᱭ ᱦᱚᱲ ᱥᱟᱞᱟᱜ ᱵᱚᱱ ᱨᱚᱲᱟ! ᱟᱫᱚ ᱚᱱᱟ ᱠᱚ ᱠᱷᱩᱞᱟᱹ ᱢᱮᱞᱟ ᱵᱟᱵᱚᱱ ᱨᱚᱲ ᱫᱟᱲᱮᱭᱟᱜᱼᱟ, ᱦᱤᱲᱤᱧᱚᱜᱼᱟ ᱥᱮ ᱢᱚᱱᱮ ᱨᱮ
ᱱᱟᱣᱟ ᱦᱚᱲ ᱥᱟᱶᱛᱮᱫᱚ ᱤᱸᱠᱟᱹᱜᱮ ᱠᱟᱹᱡ ᱡᱟᱞᱟ ᱜᱮ ᱟᱹᱭᱠᱟᱹᱜᱼᱟ ᱵᱟᱝ ᱫᱚ।
ᱦᱮᱸ ᱛᱚ
ᱠᱤᱸᱛᱩ ᱢᱟᱨᱮ ᱦᱚᱲ ᱥᱟᱶᱛᱮᱫᱚ ᱡᱮᱢᱚᱱ ᱤᱧ ᱟᱢᱟᱜ ᱥᱟᱶᱛᱮ ᱩᱯᱨᱩᱢ। ᱦᱮᱸ ᱠᱳᱱᱳ ᱵᱮᱯᱟᱨ ᱜᱮ ᱵᱟᱝ ᱠᱟᱱᱟ, ᱦᱮᱸ ᱦᱮᱸᱜ ᱯᱚᱴ ᱯᱚᱴ ᱯᱚᱴ ᱯᱚᱴ ᱞᱮᱭ ᱚᱸᱰᱳᱝ ᱚᱜᱼᱟ।
ᱨᱚᱲ ᱨᱚᱲ ᱛᱮ ᱛᱤᱱᱟᱹᱜ ᱫᱤᱥᱚᱢ ᱨᱮᱱᱟᱜ ᱠᱷᱚᱵᱚᱨ ᱠᱚᱢ ᱨᱚᱲ ᱪᱟᱵᱟ ᱜᱚᱫ ᱠᱟᱜᱼᱟ
ᱦᱮᱸ ᱠᱟᱛᱷᱟ ᱫᱚ ᱤᱱᱟᱹ ᱜᱮ।
ᱟᱨ ᱟᱨ ᱦᱤᱛᱚᱜ ᱟᱜ ᱦᱤᱛᱚᱜ ᱡᱟ ᱚᱠᱛᱚ ᱨᱮ ᱡᱟ ᱧᱮᱞᱚᱜ ᱠᱟᱱᱟ ᱟᱵᱚ ᱨᱚᱲ ᱨᱚᱲ ᱛᱮ ᱮᱴᱟᱜ ᱟᱲᱟᱝ ᱛᱮᱜᱮ ᱵᱤᱥᱤ ᱵᱚᱱ ᱨᱚᱲ ᱮᱫᱟ। ᱜᱤᱫᱽᱨᱟᱹ ᱠᱚ ᱦᱚᱸ ᱵᱚᱱ ᱴᱷᱮᱨᱟ ᱟᱠᱚ ᱠᱟᱱᱟ। ᱦᱮᱸ ᱟᱵᱚᱣᱟᱜ ᱡᱟᱦᱟ ᱠᱷᱟᱥ ᱠᱟᱛᱷᱟ ᱠᱚᱫᱚ ᱦᱤᱲᱤᱧ ᱦᱤᱡᱩᱜ ᱠᱟᱱᱟ।
ᱠᱟᱛᱷᱟ ᱞ ᱦᱮᱸ ᱤᱱᱟᱹᱜᱮ ᱠᱟᱱᱟ। ᱢᱟᱱᱮ ᱞᱟᱹᱭ ᱟᱹᱜᱩ ᱠᱟᱛᱷᱟ ᱠᱚᱦᱚᱸ ᱪᱟᱵᱟᱜ ᱠᱟᱱᱟ।
ᱦᱳᱭ ᱟᱫᱚ ᱚᱱᱟ ᱫᱚ ᱵᱟᱭ ᱟᱸᱡᱚᱢ ᱞᱮᱠᱷᱟᱱ ᱵᱟᱠᱚ ᱨᱚᱲ ᱞᱮᱠᱷᱟᱱ ᱪᱤᱠᱟᱹ ᱞᱮᱠᱟᱛᱮ ᱩᱱᱠᱩ ᱴᱷᱮᱱ ᱛᱟ‍ᱸᱦᱮᱱᱟ।
ᱦᱮᱸ ᱴᱷᱤᱠ ᱱᱤᱡᱮᱥᱚᱵ ᱠᱚᱜᱮ ᱵᱟᱝ ᱨᱚᱲ ᱦᱩᱭᱩᱜ ᱠᱟᱱᱟ ᱥᱮ।
ᱦᱳᱭ ᱢᱟᱱᱮ ᱡᱟᱸᱦᱟᱭ ᱠᱚᱵᱚᱱ ᱵᱟᱲᱟᱭᱟ ᱦᱟᱯᱲᱟᱢ ᱠᱚ ᱩᱱᱠᱩ ᱦᱚᱸ ᱚᱱᱟ ᱠᱚᱫᱚ ᱟᱫᱚ ᱱᱩᱠᱩ ᱪᱮᱫ ᱪᱮᱫ ᱛᱮᱠᱚ ᱵᱩᱡᱷᱟᱹᱣ ᱮᱫᱟ ᱜᱤᱫᱽᱨᱟᱹ ᱠᱚ ᱞᱚᱜᱚᱱ ᱥᱟᱸᱦᱤᱡ ᱚᱱᱟ ᱛᱮᱜᱮ ᱚᱱᱟ ᱛᱮᱠᱚ ᱨᱚᱲ ᱮᱫᱟ। ᱦᱮᱸ ᱟᱨ ᱡᱩᱫᱤ ᱮᱠᱫᱚᱢ ᱠᱷᱟᱥ ᱠᱟᱛᱷᱟ ᱡᱩᱫᱤᱢ ᱨᱚᱲ ᱟᱠᱚᱣᱟ। ᱟᱨᱦᱚᱸ ᱛᱟᱦᱚᱞᱮ ᱢᱟᱱᱮ ᱟᱨᱦᱚᱸ ᱞᱟᱹᱭ ᱟᱠᱚ ᱦᱩᱭᱩᱜᱼᱟ।
ᱦᱮᱸ ᱠᱟᱛᱷᱟ ᱫᱚ ᱠᱟᱱ ᱜᱮᱭᱟ ᱛᱚ ᱵᱟᱝᱢᱟ ᱛᱟᱦᱟᱞᱮ ᱟᱢ ᱦᱚᱸ ᱮᱴᱠᱮᱴᱚᱬᱮᱢ ᱵᱩᱡ ᱠᱮᱫᱟ ᱞᱟᱹᱭ ᱟᱢ ᱱᱚᱣᱟᱛᱮ ᱨᱚᱲ ᱠᱟᱛᱮ ᱤᱧ ᱟᱨ ᱦᱚᱸ ᱵᱩᱦᱩ ᱠᱤᱪᱷᱩ ᱵᱩᱡᱷᱟᱹ ᱦᱩᱭᱩᱜᱼᱟ।
ᱦᱮᱸ ᱛᱟᱦᱟᱞᱮ ᱟᱵᱚ ᱦᱚᱸ ᱠᱟᱹᱡ ᱥᱚᱦᱞᱮ ᱧᱚᱜ ᱵᱚᱱ ᱠᱷᱚᱡᱚᱜ ᱠᱟᱱᱟ ᱡᱟᱸᱦᱟᱭ ᱵᱩᱡᱷᱟᱹ ᱵᱩᱡᱷᱟᱹᱣ ᱫᱟᱭ ᱚᱱᱟ ᱛᱮᱜᱮ ᱞᱟᱹᱭ ᱟᱭ ᱢᱮ।
ᱦᱮᱸ ᱱᱤᱡᱮᱨᱟᱜ ᱨᱚᱲ ᱠᱚᱦᱚᱸ ᱮᱴᱠᱮᱴᱚᱬᱮᱢ ᱟᱹᱭ ᱠᱟᱹᱣ-ᱟ ᱩᱱᱠᱤᱱ ᱚᱱᱟ ᱵᱟᱝᱢᱟ ᱨᱚᱲ ᱟᱭᱟᱢ ᱨᱚᱲ ᱠᱟᱛᱮᱫ ᱩᱱᱤ ᱵᱟᱭ ᱵᱩᱡᱷᱟᱹᱣ ᱫᱟᱲᱮᱭᱟᱜ-ᱟ ᱟᱨᱚ ᱞᱟᱹᱭ ᱵᱷᱟᱜᱟᱣ ᱟᱭᱛᱮ ᱵᱩᱡᱷᱟᱹᱣ ᱛᱟᱦᱚᱞᱮ ᱪᱮᱫᱟᱜ ᱟᱨ ᱩᱱᱟᱹᱜ ᱠᱤᱪᱷᱩ ᱛᱟᱭᱚᱢ ᱛᱮᱛᱮᱢ ᱪᱟᱞᱟᱜᱼᱟ। ᱛᱟᱦᱚᱞᱮ ᱞᱟᱹᱭᱟ ᱚᱱᱟ ᱠᱷᱚᱱᱟᱜ ᱛᱟᱦᱚᱞᱮ ᱡᱟᱸᱦᱟᱭ ᱮ ᱵᱟᱰᱟᱭ ᱫᱟᱲᱮᱭᱟᱜ ᱠᱟᱱᱟ ᱥᱮ ᱡᱟᱦᱟᱸᱭ ᱵᱩᱡᱷᱟᱹᱣ ᱛᱤᱭᱳ ᱫᱟᱲᱮᱭᱟᱜ ᱠᱟᱱᱟ ᱚᱱᱤ ᱫᱚ ᱤᱱᱟ ᱟᱲᱟᱝ ᱛᱮᱜᱮ ᱨᱚᱲ ᱟᱭ ᱦᱩᱭᱩᱜ-ᱟ।
ᱦᱮᱸ ᱛᱟᱦᱚᱞᱮ ᱡᱟᱸᱦᱟ ᱛᱮ ᱡᱟᱸᱦᱟᱭ ᱵᱩᱡᱷᱟᱹᱣ ᱫᱟᱭ ᱚᱱᱟᱜᱮ ᱞᱟᱹᱭᱟᱭ ᱠᱷᱟᱱ ᱩᱥᱟᱹᱨᱟ ᱦᱟᱜ ᱮ ᱵᱩᱡ ᱠᱮᱫᱟ।
ᱦᱮᱸ ᱴᱷᱤᱠ ᱟᱪᱪᱷᱟ ᱥᱤ ᱴᱮᱴ ᱮᱢ ᱯᱮᱨᱮᱡᱽ ᱠᱟᱫᱟ ᱥᱮ ᱵᱟᱝ ᱭᱟ?
ᱟᱨ ᱥᱤᱴᱮᱴ ᱵᱟᱹᱧ ᱯᱮᱨᱮᱡ ᱞᱮᱫᱟ ᱱᱤᱭᱟᱹ ᱫᱷᱟᱣ। ᱚᱱᱠᱟ ᱵᱟᱝ ᱯᱟᱲᱦᱟᱣ ᱦᱩᱭ ᱟᱠᱟᱱᱟ ᱛᱚ ᱛᱟᱦᱚᱞᱮ ᱟᱫᱚ ᱯᱨᱚᱛᱷᱚᱢ ᱥᱮᱫ ᱫᱚ ᱢᱚᱱᱮ ᱦᱩᱭᱩᱜ ᱠᱟᱱ ᱛᱟᱸᱦᱮ- ᱟ ᱡᱮ ᱯᱮᱨᱮᱡ ᱠᱟᱜ ᱦᱩᱭᱩᱜ ᱟ ᱟᱫᱚ ᱪᱮᱫ ᱠᱚᱪᱚᱝ ᱪᱤᱠᱟᱹ ᱵᱟᱲᱟ ᱦᱩᱭ ᱱᱟ। ᱟ ᱢᱩᱪᱟᱛ ᱜᱚᱫ ᱱᱟ ᱛᱤᱥ ᱠᱚᱨᱮ ᱵᱟᱝ ᱵᱩᱡᱽ ᱞᱮᱱᱟ।
ᱚ
ᱟᱢ ᱫᱚ ᱛᱟᱦᱚᱞᱮᱢ ᱯᱮᱨᱮᱡ ᱞᱮᱫᱟ ᱥᱮ ᱵᱟᱝ?
ᱤᱧ ᱢᱟ ᱯᱮᱨᱮᱡ ᱯᱮᱨᱮᱡ ᱵᱟᱹᱧ ᱯᱮᱨᱮᱡ ᱞᱮᱫᱟ ᱤᱧ ᱫᱚ ᱵᱩᱡᱷᱟᱹᱣ ᱫᱚ ᱴᱷᱤᱠ ᱜᱮ ᱦᱩᱭ ᱞᱮᱱᱟ ᱢᱚᱴᱟ-ᱢᱩᱴᱤ᱾ ᱯᱷᱟᱥᱴ ᱞᱮᱝᱜᱩᱭᱮᱡ ᱥᱮᱠᱮᱱᱰ ᱞᱮᱝᱜᱩᱭᱮᱡ ᱛᱟᱸᱦᱮ ᱠᱟᱱᱟ ᱵᱮᱯᱟᱨ ᱯᱷᱟᱥᱴ ᱞᱮᱝᱜᱩᱭᱮᱡ ᱫᱚ ᱟᱵᱣᱟᱜ ᱜᱮ ᱟᱲᱟᱝ। ᱛᱟᱸᱦᱮ ᱠᱟᱱᱟ ᱥᱟᱱᱛᱟᱲᱤ ᱟᱲᱟᱝ ᱵᱩᱡᱷᱟᱹᱣ।
ᱦᱮᱸ।
ᱟᱨ ᱥᱮᱠᱮᱱᱰ ᱞᱮᱝᱜᱩᱭᱮᱡᱽ ᱫᱚ ᱵᱟᱝᱞᱟᱵᱚᱱ ᱦᱟᱛᱟᱣ ᱜᱮᱭᱟᱵᱚᱱ। ᱥᱮ ᱵᱟᱝᱞᱟ ᱦᱟᱛᱟᱣ ᱦᱩᱭ ᱠᱚᱜᱼᱟ। ᱛᱚ ᱡᱟᱦᱟᱸᱭ ᱵᱟᱝᱞᱟ ᱠᱟᱱᱟ ᱠᱚ ᱯᱷᱟᱥᱴ ᱞᱮᱝᱜᱩᱭᱮᱡ ᱵᱟᱝᱞᱟ ᱥᱮᱠᱮᱱᱰ ᱞᱮᱝᱜᱩᱭᱮᱡ ᱤᱝᱞᱤᱥ ᱦᱤᱱᱫᱤ ᱠᱚᱨᱟᱣ ᱦᱩᱭᱩᱜ ᱠᱟᱱ ᱛᱟᱠᱚᱣᱟ
ᱛᱟᱦᱚᱞᱮ ᱟᱵᱚᱣᱟᱜ ᱢᱤᱫᱴᱟᱝ ᱯᱞᱟᱥ ᱯᱚᱭᱮᱱᱴ ᱛᱟᱦᱮᱸ ᱠᱟᱱ ᱛᱟᱵᱚᱱᱟ ᱟᱫᱚ ᱚᱱᱟ ᱞᱮᱠᱟ ᱤᱧ ᱫᱚ ᱵᱮᱥᱤᱧ ᱠᱩᱥᱤᱭᱟᱜ ᱠᱟᱱ ᱛᱟᱦᱮᱸᱫ ᱛᱟᱨᱯᱚᱨ ᱥᱤ ᱵᱤ ᱯᱤ ᱫᱚ ᱛᱟᱦᱮᱸ ᱠᱟᱱ ᱜᱮᱭᱟ ᱛᱟᱨᱯᱚᱨ ᱥᱳᱥᱟᱞ ᱥᱟᱭᱮᱱᱥ ᱛᱟᱦᱮᱸ ᱠᱟᱱᱟ ᱟᱨ ᱤᱭᱟᱹ ᱡᱩᱫᱤ ᱟᱢ ᱯᱨᱟᱭᱢᱟᱨᱤ ᱨᱮᱱᱟᱜ ᱮᱢ ᱠᱚᱨᱟᱣ ᱠᱮᱭᱟ ᱥᱤ ᱴᱮᱴ ᱟᱨᱠᱤ ᱯᱨᱟᱭᱢᱟᱨᱤ ᱨᱮᱱᱟᱜ ᱡᱩᱫᱤ ᱠᱷᱟᱹᱞᱤᱢ ᱠᱚᱨᱟᱣ᱾ ᱛᱟᱦᱚᱞᱮ ᱟᱢ ᱫᱚ ᱰᱤ ᱮᱞ ᱮᱰ ᱫᱚᱨᱠᱟᱨᱚᱜ ᱠᱟᱱᱟ ᱟᱨ ᱟᱯᱟᱨ ᱯᱨᱟᱭᱢᱟᱨᱤ ᱨᱮᱱᱟᱜ ᱮᱢ ᱠᱚᱨᱟᱣ ᱞᱮᱠᱷᱟᱱ ᱛᱟᱦᱚᱞᱮ ᱚᱱᱟ ᱫᱚ ᱵᱤ ᱮᱰ ᱛᱮᱜᱮ ᱦᱩᱭᱩᱜ-ᱟ᱾
ᱯᱨᱟᱭᱢᱟᱨᱤ ᱨᱮᱱᱟᱜ ᱛᱮᱫᱚ ᱟᱵᱚ ᱫᱚ ᱵᱟᱝ ᱜᱟᱱ ᱠᱚᱜ ᱛᱟᱵᱚᱱᱟ ᱰᱤ ᱮᱞ ᱮᱰ ᱵᱟᱹᱱᱩᱜ ᱟᱠᱟᱫ ᱛᱟᱵᱚᱱᱟ ᱟᱨ ᱪᱤᱠᱟᱹ ᱛᱮ ᱦᱩᱭᱩᱜ ᱠᱟᱱᱟ ᱯᱨᱟᱭᱢᱟᱨᱤ ᱨᱮᱫᱚ ᱦᱩᱭᱩᱜ ᱠᱟᱱᱟ ᱥᱟᱭᱮᱱᱥ ᱛᱟᱦᱮᱱ ᱠᱟᱱᱟ ᱟᱨ ᱱᱚᱸᱰᱮ ᱢᱮᱛᱷ ᱛᱟᱦᱮᱸᱱᱟ
ᱦᱮᱸ ᱦᱮᱸ
ᱟᱨ ᱟᱯᱟᱨ ᱯᱨᱟᱭᱢᱟᱨᱤ ᱨᱮᱱᱟᱜ ᱞᱮᱠᱷᱟᱱ ᱫᱚ ᱟᱢᱟᱜ ᱛᱟᱦᱮᱱ ᱛᱟᱢᱟ ᱤᱭᱟᱹ ᱪᱮᱫ ᱠᱚ ᱞᱟᱹᱭᱟ ᱯᱷᱟᱥᱴ ᱞᱮᱝᱜᱩᱭᱮᱡ ᱛᱟᱦᱮᱱ ᱠᱟᱱ ᱛᱟᱢᱟ ᱥᱮᱠᱮᱱᱰ ᱞᱮᱝᱜᱩᱭᱮᱡ ᱛᱟᱦᱮᱱ ᱛᱟᱢᱟ ᱦᱮᱸ ᱤᱱᱟᱹ ᱛᱟᱭᱱᱚᱢ ᱦᱩᱭᱩᱜ ᱠᱟᱱᱟ ᱥᱤ ᱰᱤ ᱯᱤ ᱛᱟᱦᱮᱱ ᱛᱟᱢᱟ ᱛᱟᱯᱚᱨ ᱤᱱᱟᱹ ᱯᱚᱨᱮ ᱛᱟᱦᱮᱱ ᱛᱟᱢᱟ ᱟᱢᱟᱜ
ᱦᱮᱸ ᱦᱮᱸ ᱦᱮᱸ
ᱛᱟᱦᱚᱞᱮ ᱚᱱᱟ ᱞᱮᱠᱟᱛᱮ ᱚᱸᱰᱮ ᱚᱱᱟᱴᱟᱜ ᱟᱯᱟᱨ ᱯᱨᱟᱭᱢᱟᱨᱤ ᱜᱮ ᱢᱚᱴᱟᱢᱩᱴᱤ ᱴᱷᱤᱠ ᱜᱮᱭᱟ ᱛᱚ ᱚᱱᱮ ᱯᱨᱟᱭᱢᱟᱨᱤ ᱨᱮᱱᱟᱜ ᱠᱷᱟᱱ ᱜᱮ ᱟᱵᱚ ᱫᱚᱵᱚᱱ ᱥᱚᱢᱚᱥᱥᱟ ᱨᱮᱵᱚᱱ ᱛᱤᱸᱜᱩᱱ ᱠᱟᱱᱟ
ᱦᱮᱸ ᱦᱮᱸ ᱦᱮᱸ
ᱟᱫᱚ ᱢᱤᱫᱴᱟᱝ ᱫᱟᱫᱟ ᱫᱚ ᱢᱮᱛᱟ ᱫᱤᱧᱟᱭ ᱛᱮᱦᱮᱱ ᱦᱟᱱᱤ ᱥᱤᱵᱩ ᱫᱟ ᱩᱱᱤ ᱢᱤᱛᱟᱹᱧ ᱠᱟᱱᱟᱭ ᱱᱚᱝᱠᱟ ᱵᱮᱯᱟᱨ ᱵᱟᱢ ᱯᱮᱨᱮᱡ ᱞᱮᱫᱟ ᱵᱟᱵᱩ ‌ᱵᱚᱠᱟᱭᱤᱡ ᱞᱮᱠᱟᱢ ᱠᱚᱨᱟᱣ ᱠᱮᱫᱟ ᱟᱫᱚᱧ ᱞᱟᱹᱭᱮᱫ-ᱟ ᱦᱮᱸ ᱠᱟᱛᱷᱟ ᱫᱚ ᱠᱟᱱ ᱜᱮᱭᱟ ᱱᱮ ᱯᱮᱨᱮᱡ ᱯᱮᱨᱮᱡ ᱱᱮ ᱯᱮᱨᱮᱡ ᱯᱮᱨᱮᱡ ᱢᱟᱱᱮ ᱥᱳᱞᱳ ᱛᱟᱹᱨᱤᱠᱷ ᱦᱤᱞᱟᱹᱜ ᱤᱧ ᱧᱮᱞ ᱮᱫᱟ ᱡᱮ ᱫᱚᱥ ᱛᱟᱹᱨᱤᱠᱷ ᱡᱩᱱ ᱨᱮᱱᱟᱜ ᱫᱚᱥ ᱛᱟᱹᱨᱤᱠᱷ ᱞᱟᱥᱴ ᱰᱮᱴ ᱛᱟᱦᱮᱸ ᱠᱟᱱᱟ
ᱛᱚ ᱢᱟᱱᱮ ᱟᱥᱚᱞᱮ ᱟᱫᱚ ᱚᱱᱠᱟ ᱚᱱᱠᱟᱱ ᱠᱚ ᱜᱟᱛᱮ ᱠᱚ ᱥᱟᱶ ᱛᱟᱦᱮᱸ ᱞᱮᱱ ᱠᱷᱟᱱ ᱠᱷ ᱟᱨᱞᱚ ᱟᱞᱳᱪᱚᱱᱟ ᱛᱟᱦᱮᱱᱟ ᱡᱮ ᱱᱚᱣᱟ ᱨᱮᱱᱟᱜ ᱠᱟᱱᱟ ᱠᱚᱨᱟᱣ ᱞᱮᱫᱟ ᱥᱮ ᱵᱟᱝ ᱩᱱᱤ ᱦᱚᱸ ᱠᱩᱞᱤ ᱢᱮᱭᱟ
ᱦᱩᱸ
ᱟᱨ ᱟᱯᱟᱱ ᱟᱹᱯᱤᱱ ᱧᱚᱜ ᱮᱢ ᱛᱟᱦᱮᱸ ᱞᱮᱱᱠᱷᱟᱱ ᱛᱟᱦᱞᱮ ᱟᱢᱮᱢ ᱦᱤᱲᱤᱡ ᱠᱟᱜ ᱠᱷᱟᱱ ᱟᱫᱚ ᱩᱭᱦᱟᱹᱨ ᱞᱮᱠᱟᱱ ᱦᱚᱲ ᱦᱚᱸ ᱵᱟᱠᱚ ᱛᱟᱦᱮᱱᱟ ᱚᱱᱟ ᱱᱤᱭᱟᱹ ᱜᱟᱞ ᱢᱟᱨᱟᱣ ᱦᱚᱸ ᱡᱩᱫᱤ ᱵᱟᱝ ᱛᱟᱦᱮᱱᱟ ᱛᱟᱦᱚᱞᱮ ᱚᱱᱮ ᱚᱱᱠᱟ ᱦᱤᱲᱤᱧᱚᱜ-ᱟ
ᱴᱷᱤᱠ
ᱚᱱᱟ ᱠᱷᱟᱹᱛᱤᱨ ᱜᱮᱛᱚ ᱡᱟᱦᱟᱸᱭ ᱡᱟᱦᱟᱸ ᱞᱮᱠᱟᱱᱤᱡ ᱠᱟᱱᱟᱭ ᱚᱱᱠᱟᱱᱤᱡ ᱜᱟᱹᱛᱮ ᱥᱟᱶ ᱠᱚ ᱜᱟᱛᱮᱜ-ᱟ
ᱦᱮᱸ
ᱛᱟᱦᱚᱞᱮ ᱠᱷᱟᱱ-ᱮ ᱩᱭᱦᱟᱹᱨ ᱟᱢᱟ ᱱᱚᱣᱟᱢ ᱠᱚᱨᱟᱣ ᱞᱮᱫᱟ ᱥᱮ ᱵᱟᱝ ᱱᱚᱣᱟ ᱨᱮᱱᱟᱜ ᱱᱩᱱᱟᱹᱜ ᱢᱩᱪᱟᱹᱫ ᱢᱟᱦᱟ ᱢᱮᱱᱟᱜ-ᱟ
ᱦᱮᱸ ᱚᱱᱟ ᱞᱟᱥᱴ ᱰᱮᱴ ᱫᱚ ᱤᱧ ᱦᱚᱸ ᱟᱫᱚ ᱛᱚ ᱵᱟᱹᱧ ᱧᱮᱞ ᱫᱟᱲᱮᱭᱟᱫᱟ ᱟᱫᱚ ᱤᱧ ᱦᱚᱸ ᱚᱱᱠᱟᱱ ᱡᱟᱭᱜᱟ ᱨᱮᱫᱚ ᱵᱟᱹᱧ ᱛᱟᱦᱮᱸ ᱠᱟᱱᱟ ᱩᱱ ᱥᱚᱢᱚᱭ ᱫᱚ ᱚᱠᱚᱭ ᱫᱤᱥᱟᱹ ᱟᱢᱟ ᱫᱤᱥᱟᱹ ᱞᱮᱠᱟᱱ ᱦᱚᱲ ᱦᱚᱸ ᱟᱫᱚ ᱵᱟᱠᱚ ᱛᱟᱦᱮᱸ ᱠᱟᱱᱟ ᱱᱤᱡᱮ ᱥᱚᱢᱚᱭ ᱫᱚ
ᱪᱮᱫ ᱠᱚᱨᱮ ᱠᱟᱹᱢᱤ ᱨᱮᱢ ᱡᱚᱲᱟᱣ ᱠᱚᱣᱟ ᱦᱮᱸ ᱚᱱᱟ ᱠᱚᱫᱚ ᱟᱫᱚᱢ ᱦᱤᱲᱤᱧ ᱡᱟᱣᱨᱟ ᱭᱟ᱾
ᱠᱟᱛᱷᱟ ᱫᱚ ᱠᱟᱱ ᱜᱮᱭᱟ᱾
ᱟᱫᱚᱢ ᱪᱤᱠᱟᱹ ᱫᱟᱲᱮᱭ ᱠᱚᱣ‌ᱢᱟ᱾
ᱦᱮᱸ᱾
ᱟᱫᱚ ᱛᱟᱨᱯᱮ ᱛᱤᱥ ᱦᱟᱸᱜ ᱠᱟᱞᱚᱢ ᱠᱟᱞᱚᱢ᱾ ᱟᱨ ᱥᱤᱴᱤ ᱫᱚ ᱡᱮ ᱯᱚᱨᱛᱮᱠ ᱵᱚᱪᱷ ᱥᱮᱨᱢᱟ ᱜᱮ ᱦᱩᱭᱩᱜ-ᱟ᱾
ᱦᱚᱭᱚᱜ-ᱟ ᱦᱮᱸ᱾ ᱥᱟᱯᱲᱟᱣ ᱛᱟᱦᱮᱸ ᱠᱚᱜ ᱞᱮᱱᱠᱷᱟᱱ ᱜᱮᱼᱼ
ᱦᱮᱸᱻ᱾ ᱟᱨ ᱥᱤ ᱴᱮᱰ ᱢᱤᱫᱴᱟᱝ ᱠᱳᱣᱟᱞᱤᱯᱷᱟᱭ ᱛᱟᱦᱮᱸ ᱞᱮᱱᱠᱷᱟᱡ‌ ᱫᱚ ᱚᱱᱮ ᱡᱮᱢᱚᱱ ᱡᱮᱭᱮᱴᱮᱴ᱾ ᱥᱮ‌ ᱨᱮᱱ ᱚᱠᱚᱭ ᱠᱚ ᱠᱚ ᱮᱯᱞᱟᱭ ᱠᱟᱫᱟ ᱠᱚ, ᱟᱢᱫᱚ ᱟᱨᱟᱢ ᱥᱮ ᱠᱷᱟᱹᱞᱤ ᱵᱷᱟᱭ ᱵᱟ ᱮᱢ ᱟᱢ‌ ᱫᱚᱢ ᱥᱮᱱ ᱫᱟᱲᱮᱜ-ᱟ ᱚᱸᱰᱮ‌ ᱫᱚ᱾
ᱦᱳᱭ ᱪᱟᱞᱟᱣ ᱫᱟᱲᱮᱜ-ᱟ᱾
ᱟᱨ ᱱᱤᱭᱟᱹ ᱫᱷᱟᱣ ᱜᱮ ᱯᱳᱭᱞᱳ ᱛᱟᱦᱮᱸ ᱠᱟᱱᱟ ᱥᱮ ᱟᱵᱚᱣᱟᱜ ᱟᱬᱟᱝ ᱫᱚ᱾
ᱦᱳᱭ ᱱᱤᱭᱟᱹ ᱫᱷᱟᱣ ᱫᱚ ᱠᱟᱹᱡ ᱥᱚᱦᱚᱞᱮ ᱜᱮᱠᱚ ᱢᱚᱱᱮᱭᱟ ᱟᱰᱤ ᱦᱚᱲ᱾ ᱥᱚᱦᱚᱞᱮ ᱠᱚ ᱢᱚᱱᱮᱭᱟ᱾ ᱫᱟᱹᱲᱤ ᱦᱚᱸᱠᱚ ᱫᱟᱹᱲᱤᱭᱟᱜ-ᱟ ᱧᱮᱞ ᱢᱮ᱾
ᱦᱩᱸ᱾ ᱠᱟᱛᱷᱟ ᱫᱚ ᱤᱱᱟᱹ ᱜᱮ ᱠᱟᱱᱟ᱾
ᱦᱮᱸ᱾ ᱟᱥᱛᱮ ᱟᱥᱛᱮ ᱛᱮ ᱦᱳᱭᱳᱜ-ᱟ ᱟᱫᱚ ᱥᱚᱢᱚᱭ ᱞᱟᱜᱟᱜ ᱠᱟᱱᱟ᱾
ᱦᱮᱸ᱾
ᱛᱟᱞᱮ ᱢᱟ ᱟᱨᱦᱚᱸ ᱯᱚᱨᱮ ᱞᱟᱝ ᱨᱚᱯᱚᱲᱟ᱾
ᱟᱪᱪᱷᱟ᱾
ᱟᱣᱟᱼᱼ
ᱛᱤᱱᱟᱹᱜ-ᱛᱤᱱᱟᱹᱜ ᱜᱟᱹᱲᱤᱡ ᱛᱟᱭᱱᱚᱢ?